ᱦᱮᱞᱳ
ᱦᱮᱸ ᱦᱮᱞᱳ ᱡᱚᱦᱟᱨ
ᱦᱮᱸ ᱡᱚᱦᱟᱨ ᱜᱮ!
ᱟᱪᱪᱷᱟ ᱫᱟᱫᱟ ᱟᱢᱫᱚ ᱚᱠᱟ ᱠᱷᱚᱱᱟᱢ ᱞᱟᱹᱭᱮᱜᱼᱟ᱾
ᱤᱧ ᱫᱚ ᱱᱟᱦᱟᱸᱜ ᱫᱤᱱᱟᱡᱽᱯᱩᱨ ᱠᱷᱚᱡ, ᱟᱢ ᱫᱚ᱾
ᱦᱮᱞᱳ, ᱦᱮᱸ ᱤᱧ ᱫᱚ ᱤ ᱱᱚᱣᱟ ᱡᱷᱟᱲᱜᱨᱟᱢ ᱡᱷᱟᱲᱜᱨᱟᱢ ᱡᱮᱞᱟ ᱨᱮᱱᱟᱜ ᱡᱟᱢᱵᱚᱱᱤ ᱛᱷᱟᱱᱟ ᱠᱷᱚᱱᱟᱜ ᱤᱧ ᱞᱟᱹᱭ ᱮᱫᱟ᱾
ᱚ ᱟᱨ ᱤᱧᱫᱚ ᱱᱟᱦᱟᱸᱜ ᱫᱤᱱᱟᱡᱽᱯᱩᱨ ᱠᱷᱚᱡ᱾
ᱟᱪᱪᱷᱟ ᱟᱪᱪᱷᱟ ᱦᱳᱭ ᱟᱞᱮ ᱟᱹᱛᱩ ᱱᱚᱣᱟ ᱤᱭᱟᱹ ᱡᱟᱢᱢᱚᱱᱤ ᱛᱷᱟᱱᱟ, ᱡᱟᱦᱟᱸ ᱨᱮ ᱢᱮᱱᱟᱜᱼᱟ ᱚᱱᱟ ᱡᱟᱢᱵᱚᱱᱤ ᱡᱟᱦᱟᱸ ᱟᱛᱳ ᱠᱟᱱᱟ᱾ ᱟᱞᱮᱭᱟᱜ ᱫᱚ ᱚᱱᱟ ᱟᱹᱛᱩ ᱨᱮᱜᱮ ᱛᱟᱞᱮ ᱫᱚ ᱚᱲᱟᱜ ᱫᱚ ᱦᱟᱸᱜ ᱦᱮᱸ ᱟᱫᱚ! ᱫᱟᱫᱟ ᱚᱲᱟᱜ ᱠᱚᱨᱮ ᱫᱚ ᱚᱠᱟ ᱞᱮᱠᱟ ᱱᱟᱯᱟᱭ ᱜᱮᱭᱟ?
ᱦᱮᱸ ᱱᱟᱯᱟᱭ ᱜᱮ, ᱟᱯᱮᱜᱮ?
ᱦᱮᱸ ᱟᱞᱮ ᱢᱟ ᱱᱤᱛᱚᱜ ᱫᱚ ᱱᱟᱯᱟᱭ ᱜᱮᱭᱟᱞᱮ ᱦᱟᱸᱜ ᱪᱟᱸᱫᱚ ᱵᱚᱸᱜᱟ ᱦᱟᱜ ᱫᱟᱭᱟᱛᱮ᱾ ᱟᱫᱚ ᱫᱟᱫᱟ ᱟᱯᱮ ᱥᱮᱱᱟᱜ ᱪᱟᱥ ᱠᱚᱫᱚ ᱱᱤᱛᱚᱜ ᱫᱚ ᱪᱮᱫ ᱠᱚ ᱦᱩᱭᱩᱜ ᱠᱟᱱᱟ ᱛᱟᱦᱚᱞᱮ ᱱᱤᱛᱚᱜ ᱢᱟᱛᱚ᱾ ᱵᱚᱨᱥᱟ ᱥᱤᱡᱤᱱ ᱦᱚᱸ ᱵᱟᱝ ᱠᱟᱱᱟ! ᱵᱚᱨᱥᱟ ᱥᱤᱡᱤᱱ ᱦᱟᱸᱜ ᱟᱬᱜᱚᱱ ᱞᱟᱹᱜᱤᱫᱚᱜ ᱠᱟᱱᱟ, ᱠᱤᱱᱛᱩ ᱱᱤᱛᱚᱜ ᱫᱚ ᱵᱟᱝ ᱠᱟᱱᱟ᱾ ᱢᱟᱱᱮ ᱱᱤᱛᱚᱜ ᱪᱮᱫ ᱞᱮᱠᱟ, ᱥᱮᱨᱚᱠᱚᱢ ᱪᱟᱥ ᱠᱚᱫᱚ ᱪᱮᱫ!
ᱟᱞᱮᱥᱮᱫ ᱱᱤᱛ ᱫᱚ ᱱᱟᱦᱟᱜ, ᱦᱩᱲᱩ ᱠᱚ ᱜᱮᱫ ᱨᱟᱠᱟᱵ ᱦᱩᱭ ᱮᱱᱟ᱾ ᱮᱱᱛᱮᱫ ᱟᱞᱮ ᱥᱮᱫ ᱫᱚ ᱱᱟᱦᱟᱜ! ᱜᱚᱴᱟ ᱵᱟᱹᱫᱽ ᱠᱚᱨᱮ ᱢᱟᱨᱥᱟᱞ ᱥᱮ ᱚᱱᱟ ᱢᱮᱥᱤᱱ ᱢᱮᱱᱟᱜᱼᱟ, ᱚᱠᱟ ᱫᱚ ᱫᱟᱜ ᱩᱰᱩᱠᱚᱜᱼᱟ᱾ ᱱᱚᱣᱟ ᱠᱷᱟᱹᱛᱤᱨ ᱛᱮ ᱟᱞᱮ ᱥᱮᱫ ᱫᱚ ᱪᱟᱥ ᱦᱩᱭᱩᱜᱼᱟ, ᱟᱨ ᱚᱱᱟ ᱠᱚ ᱪᱟᱥ ᱨᱟᱠᱟᱵ ᱠᱟᱛᱮᱫ ᱜᱮ ᱦᱟᱸᱜ ᱱᱤᱛ ᱫᱚ᱾ ᱚᱠᱟ ᱫᱚ ᱟᱵᱚ ᱦᱩᱲᱩ ᱵᱚᱱ ᱦᱩᱲᱩ ᱵᱚᱱ ᱟᱵᱟᱛᱟ ᱵᱟᱹᱨᱥᱟᱹ ᱦᱩᱲᱩ ᱟᱫᱚ ᱚᱱᱟ ᱦᱩᱲᱩ ᱜᱮ ᱟᱞᱮ ᱫᱚ ᱦᱟᱸᱜ ᱱᱚᱛᱮ ᱫᱚᱞᱮ ᱨᱟᱠᱟᱵ ᱠᱮᱫᱼᱟ᱾ ᱟᱨ ᱨᱟᱠᱟᱵ ᱛᱟᱭᱚᱢ ᱫᱚ ᱦᱟᱸᱜ ᱱᱤᱛᱚᱜ ᱫᱚ ᱦᱟᱸᱜ ᱳᱭᱥᱮ ᱜᱮ ᱦᱟᱸᱜ ᱮᱨ ᱟᱯᱷᱚᱨ ᱠᱚ ᱪᱟᱞᱟᱜ ᱠᱟᱱᱟ ᱟᱨ ᱟᱹᱰᱤ, ᱢᱚᱸᱡᱽ ᱫᱤᱱ ᱪᱟᱞᱟᱜ ᱠᱟᱱᱟ, ᱱᱚᱛᱮ ᱫᱚ ᱦᱟᱸᱜ ᱩᱞ ᱠᱟᱱᱴᱷᱟᱲ ᱫᱤᱱ ᱠᱟᱱᱟ᱾ ᱟᱨ ᱡᱚᱢ ᱧᱩᱩ ᱥᱟᱶᱛᱮ ᱡᱤᱨᱟᱹᱣ ᱨᱮ ᱢᱮᱱᱟᱜ ᱞᱮᱭᱟ ᱟᱨ ᱤᱱᱟᱹ ᱛᱟᱭᱚᱢ ᱫᱚ ᱦᱟᱸᱜ᱾ ᱮ ᱮᱨ ᱟᱯᱷᱚᱨ ᱛᱟᱭᱚᱢ ᱫᱚ ᱦᱟᱸᱜ ᱵᱩᱡᱷᱟᱹᱜ ᱠᱟᱱ ᱜᱮᱭᱟ ᱵᱮᱱ ᱵᱟᱹᱨᱥᱟᱹ ᱵᱚᱞᱚᱜᱼᱟ ᱟᱨ ᱤᱱᱟᱹ ᱛᱟᱭᱚᱢ ᱫᱚ ᱦᱟᱸᱜ ᱦᱟᱱᱛᱮ ᱤᱭᱟᱹ ᱦᱚᱸ ᱪᱟᱞᱟᱜᱼᱟ᱾ᱦᱩᱲᱩ ᱨᱚᱦᱚᱭ ᱦᱚᱸ ᱪᱟᱞᱟᱜᱼᱟ ᱟᱨ ᱵᱟᱹᱭ ᱵᱟᱹᱭᱛᱮ ᱯᱟᱴ! ᱠᱚᱦᱚᱸ ᱟᱞᱮᱥᱮᱫ ᱫᱚ ᱫᱚᱢᱮ ᱪᱟᱥ ᱦᱩᱭᱩᱜ ᱜᱮᱭᱟ ᱟᱨ ᱯᱟᱴ ᱠᱚᱦᱚᱸ ᱦᱟᱨᱟ ᱵᱩᱨᱩᱜ ᱠᱟᱱᱟ᱾ ᱟᱫᱚ ᱵᱟᱹᱭ ᱵᱟᱹᱭᱛᱮ ᱚᱱᱟ ᱨᱮᱱᱟᱜ ᱠᱟᱹᱢᱤ ᱮᱛᱚᱦᱚᱼᱟ᱾
ᱟᱪᱪᱷᱟ ᱟᱯᱮᱥᱮᱱ ᱫᱚ ᱛᱟᱦᱚᱞᱮ ᱟᱞᱮ ᱥᱮᱱ! ᱡᱟᱭᱜᱟ ᱚᱱᱩᱡᱟᱭᱤ ᱫᱚ ᱟᱯᱮᱥᱮᱱ ᱫᱚ ᱟᱯᱮ ᱥᱮᱱᱟᱜ ᱡᱟᱭᱜᱟ ᱨᱮᱫᱚ ᱦᱭᱛᱳ ᱢᱮ ᱱᱚᱣᱟ ᱪᱟᱥ ᱟᱵᱟᱫ, ᱠᱚᱫᱚ ᱵᱮᱥᱤᱨ ᱵᱷᱟᱜᱽ ᱜᱮ ᱦᱩᱭᱩᱜ ᱜᱮᱭᱟ ᱟᱞᱮ ᱥᱮᱱ ᱫᱚ ᱮᱠᱢᱟᱛᱨᱚ ᱦᱟᱸᱜ, ᱱᱚᱜᱼᱚ ᱱᱚᱣᱟ ᱡᱟᱦᱟᱸ ᱟᱥᱟᱲ ᱵᱚᱸᱜᱟ ᱨᱮᱦᱟᱸᱜ ᱡᱟᱦᱟᱸ ᱪᱟᱥ ᱦᱩᱭᱩᱜᱼᱟ᱾ ᱥᱮᱨᱢᱟ ᱡᱟᱹᱲᱤᱛᱮ ᱮᱠᱢᱟᱛᱨᱚ ᱚᱱᱟᱴᱟᱜ ᱪᱟᱥᱜ ᱦᱩᱭᱩᱜ ᱜᱮᱭᱟ ᱟᱨ, ᱪᱷᱳᱴᱳ ᱠᱷᱟᱴᱳ ᱥᱮᱞᱚ ᱠᱚ ᱢᱮᱱᱟᱜᱼᱟ ᱚᱱᱟ ᱦᱚᱛᱮ ᱛᱮ ᱟᱫᱚ ᱛᱚᱠᱷᱚᱱ ᱫᱚ ᱠᱚᱢ ᱫᱷᱟᱨᱟ ᱜᱮ ᱪᱟᱥ ᱦᱩᱭᱩᱜᱼᱟ ᱚᱱᱟ ᱛᱮᱫᱚ ᱵᱮᱥᱤ ᱫᱟᱜ ᱥᱟᱯᱞᱟᱭ ᱵᱟᱭ ᱮᱢ ᱫᱟᱲᱮᱭᱟᱜᱼᱟ ᱛᱚ᱾ ᱚᱱᱟ ᱦᱚᱛᱮ ᱛᱮ ᱠᱟᱹᱴᱤᱡᱽ ᱠᱚᱢ ᱫᱷᱟᱨᱟ ᱜᱮ ᱪᱟᱥ ᱦᱩᱭᱩᱜᱼᱟ᱾
ᱟᱞᱮᱥᱮᱫ ᱫᱚ ᱱᱟᱦᱟᱸᱜ ᱚᱱᱟ ᱥᱮᱞᱚᱜ ᱜᱮ ᱚᱠᱟ ᱫᱚ ᱱᱚᱣᱟ ᱞᱟᱹᱭᱤᱱ ᱛᱮ ᱪᱟᱞᱟᱜ ᱠᱟᱱᱟ᱾ ᱱᱚᱣᱟ ᱛᱮ ᱟᱹᱰᱤ ᱜᱟᱫᱮᱞ ᱜᱮ ᱢᱮᱱᱟᱜᱼᱟ ᱱᱚᱣᱟ ᱵᱟᱹᱫᱽ ᱠᱚᱨᱮ ᱫᱚ ᱦᱟᱸᱜ ᱟᱨ ᱚᱱᱟ ᱛᱮᱜᱮ ᱮᱠᱫᱚᱢ᱾ ᱟᱹᱰᱤ ᱥᱚᱨᱯᱷᱟ ᱛᱮ ᱫᱟᱜ ᱠᱚᱞᱮ ᱧᱟᱢᱟ ᱟᱨ ᱛᱤᱱᱟᱹᱜ ᱫᱟᱜ ᱡᱟᱹᱨᱩᱲᱟ᱾ ᱤᱱᱟᱹᱜ ᱜᱮ ᱟᱢ ᱫᱚ ᱦᱟᱛᱟᱣ ᱫᱟᱲᱮᱭᱟᱜ ᱟᱢ ᱟᱨ ᱚᱱᱠᱟ ᱛᱮᱜᱮ ᱵᱚᱞᱮ, ᱟᱞᱮ ᱫᱚ ᱱᱚᱛᱮ ᱫᱚ ᱦᱟᱸᱜ ᱫᱤᱱᱟᱡᱽᱯᱩᱨ ᱥᱮᱫ ᱫᱚᱞᱮ ᱪᱟᱥ ᱟᱵᱟᱫᱟ᱾
ᱟᱪᱪᱷᱟ ᱟᱪᱪᱷᱟ ᱟᱪᱪᱷᱟ ᱫᱟᱫᱟ ᱱᱚᱣᱟ ᱴᱟᱜ ᱫᱚ ᱦᱟᱸᱜ ᱟᱢᱜᱮ ᱵᱤᱥᱤ ᱨᱚᱲ ᱨᱮᱱᱟᱜ ᱮᱢ ᱪᱮᱥᱴᱟᱭ ᱛᱟᱞᱟᱝ ᱟ᱾ ᱦᱮᱸ ᱟᱫᱚ ᱟᱡ, ᱫᱟᱫᱟ ᱞᱟᱹᱭ ᱤ ᱟᱹᱧ ᱟᱯᱮ ᱚᱱᱟ ᱥᱩᱨ ᱥᱩᱯᱩᱨ ᱨᱮᱫᱚ ᱥᱟᱨᱡᱚᱢ ᱵᱤᱨ ᱠᱚᱫᱚ ᱢᱮᱱᱟᱜ-ᱟ ᱥᱮ ᱵᱟᱹᱱᱩᱜ-ᱟ ᱥᱮ᱾
ᱟᱞᱮ ᱥᱮᱫ ᱥᱟᱨᱡᱚᱢ ᱵᱤᱨ ᱠᱚᱫᱚ ᱚᱱᱠᱟ ᱫᱚ ᱱᱟᱦᱟᱸᱜ ᱵᱟᱹᱱᱩᱜ-ᱟ᱾ ᱡᱮᱥᱮ ᱟᱯᱮᱥᱮᱫ ᱥᱟᱨᱡᱚᱢ ᱵᱤᱨ ᱢᱮᱱᱟᱜ-ᱟ᱾ ᱟᱞᱮ ᱥᱮᱫ ᱫᱚ ᱱᱟᱦᱟᱸᱜ ᱥᱟᱨᱡᱚᱢ ᱵᱤᱨ ᱫᱚ ᱵᱟᱹᱱᱩᱜᱼᱟ᱾ ᱢᱮᱱᱠᱷᱟᱱ ᱟᱞᱮ ᱯᱟᱦᱴᱟ ᱫᱚ ᱱᱚᱛᱮ ᱫᱚ, ᱟᱹᱰᱤ ᱡᱟᱸᱦᱟ ᱠᱚᱨᱮᱜᱮ ᱟᱹᱰᱤ ᱢᱤᱫ ᱵᱟᱨ ᱴᱚᱴᱷᱟ ᱠᱚᱨᱮᱜᱮ ᱥᱟᱨᱡᱚᱢ ᱫᱟᱨᱮ ᱠᱚ ᱟᱹᱰᱤ ᱨᱟᱱ ᱞᱮᱠᱟ ᱢᱤᱫᱴᱟᱝ ᱧᱟᱢᱚᱜ-ᱟ᱾ ᱢᱮᱱᱠᱷᱟᱱ ᱥᱟᱨᱡᱚᱢ ᱵᱟᱜᱟᱱ ᱡᱩᱫᱤ ᱟᱵᱤᱱ ᱵᱮᱱ ᱠᱷᱚᱡᱟ ᱟᱞᱮ ᱱᱚᱣᱟ ᱱᱟᱠᱷᱟ, ᱱᱚᱣᱟ ᱫᱤᱱᱟᱡᱽᱯᱩᱨ ᱥᱮ ᱱᱚᱣᱟ, ᱩᱛᱛᱚᱨ ᱫᱤᱥᱚᱢ ᱱᱟᱠᱷᱟ᱾ ᱛᱚᱵᱮ ᱫᱚ ᱦᱟᱸᱜ ᱟᱹᱰᱤ ᱢᱤᱫ ᱵᱟᱨ ᱡᱟᱭᱜᱟ ᱨᱮᱜᱮ ᱥᱟᱨᱡᱚᱢ ᱵᱟᱜᱟᱱ ᱥᱮ ᱥᱟᱨᱡᱚᱢ ᱵᱤᱨ ᱫᱚ ᱢᱮᱱᱟᱜᱼᱟ᱾ ᱟᱨ ᱱᱚᱛᱮ ᱫᱚ ᱟᱞᱮ ᱱᱚᱛᱮ ᱫᱚ ᱦᱟᱸᱜ ᱮᱴᱟᱜ ᱮᱴᱟᱜ ᱫᱟᱨᱮ ᱠᱚᱜᱮ ᱢᱮᱱᱟᱜᱼᱟ ᱦᱟᱸᱜ ᱡᱷᱟᱲᱠᱷᱚᱸᱰ, ᱵᱤᱨᱵᱷᱩᱢ, ᱵᱟᱸᱠᱩᱲᱟ, ᱢᱮᱫᱽᱱᱟᱯᱩᱨ ᱚᱱᱟ ᱥᱟᱭᱤᱰ ᱪᱮᱫ ᱞᱮᱠᱟ, ᱥᱟᱨᱡᱚᱢ ᱟᱹᱰᱤ ᱜᱟᱫᱮᱞ ᱢᱮᱱᱟᱜ-ᱟ᱾ ᱟᱹᱰᱤ ᱡᱟᱦᱟᱸ ᱠᱚᱨᱮ ᱜᱮ ᱵᱟᱜᱟᱱ ᱠᱚ ᱢᱮᱱᱟᱜ-ᱟ, ᱵᱤᱨ ᱠᱚ ᱢᱮᱱᱟᱜ-ᱟ ᱟᱞᱮ ᱱᱚᱛᱮ ᱫᱚ ᱦᱟᱸᱜ ᱚᱱᱠᱟ ᱵᱤᱨ ᱫᱚ ᱵᱟᱹᱱᱩᱜ-ᱟ᱾ ᱟᱞᱮ ᱥᱮᱫ ᱫᱚ ᱥᱟᱵ ᱠᱟᱜ ᱵᱮᱱ ᱡᱮ ᱟᱵᱮᱱ ᱢᱟᱞᱫᱟ ᱰᱤᱥᱴᱤᱠ ᱵᱮᱱ ᱟᱸᱡᱚᱢ ᱠᱟᱜ-ᱟ᱾ ᱢᱟᱞᱫᱟ ᱡᱤᱞᱟᱹ ᱨᱮ ᱫᱚ ᱩᱞ ᱵᱟᱜᱟᱱ ᱢᱮᱱᱟᱜ-ᱟ᱾ ᱱᱚᱛᱮ ᱫᱚ ᱫᱚᱢᱮᱞ ᱩᱞ ᱵᱟᱜᱟᱱ, ᱟᱨ ᱫᱤᱱᱟᱡᱽᱯᱩᱨ ᱨᱮᱫᱚ ᱱᱟᱦᱟᱸᱜ ᱪᱟᱥ ᱜᱮ ᱪᱟᱥ ᱛᱟᱸᱦᱮᱱᱟ ᱚᱱᱟ ᱫᱚ ᱵᱟᱨᱟᱵᱟᱨᱤ ᱪᱟᱥ ᱛᱟᱸᱦᱮᱱᱟ ᱦᱩᱲᱩ ᱥᱚᱢᱚᱭ ᱫᱚ, ᱦᱩᱲᱩ ᱟᱨ ᱜᱩᱦᱩᱢ ᱥᱚᱢᱚᱭ ᱫᱚ ᱜᱩᱦᱩᱢ ᱛᱟᱸᱦᱮᱱᱟ ᱛᱩᱲᱤ ᱥᱚᱢᱚᱭ ᱫᱚ, ᱛᱩᱲᱤ ᱛᱟᱸᱦᱮᱱᱟ, ᱯᱟᱴ ᱥᱚᱢᱚᱭ ᱫᱚ ᱯᱟᱴ ᱛᱟᱸᱦᱮᱱᱟ ᱟᱨ ᱮᱢᱟᱱ ᱛᱮᱭᱟᱜ, ᱚᱠᱟ ᱠᱚ ᱥᱟᱨᱮᱡ ᱵᱟᱨᱮᱡ ᱛᱟᱨᱟᱢ ᱛᱟᱨ ᱪᱟᱥ ᱠᱚ ᱢᱮᱱᱟᱜᱼᱟ᱾ ᱥᱚᱵᱡᱤ ᱠᱚ ᱱᱚᱣᱟ ᱠᱚᱫᱚ, ᱰᱟᱠᱛᱟᱨ ᱮᱠᱫᱚᱢ ᱱᱤᱭᱟᱹ ᱯᱚᱨ ᱱᱤᱭᱟᱹ ᱱᱤᱭᱟᱹ ᱯᱚᱨ ᱦᱟᱱᱟ ᱱᱚᱝᱠᱟ᱾
ᱟᱪᱪᱷᱟ ᱟᱪᱪᱷᱟ, ᱟᱹᱰᱤ ᱱᱟᱯᱟᱭ ᱵᱩᱡᱷᱟᱹᱣ ᱠᱮᱫᱟ ᱟᱢ ᱥᱟᱞᱟᱜ ᱨᱚᱲ ᱠᱟᱛᱮ ᱢᱟᱱᱮ ᱟᱯᱮ ᱥᱮᱱᱟᱜ, ᱚᱱᱟ ᱪᱟᱥ ᱟᱵᱟᱫᱽ ᱠᱚ ᱠᱤᱪᱷᱩᱧ ᱵᱟᱲᱟᱭ ᱫᱟᱲᱮᱭᱟᱜ ᱠᱟᱱᱟ᱾ ᱴᱷᱤᱠ ᱟᱪᱷᱮ ᱟᱨ ᱱᱚᱜ-ᱚᱭ ᱱᱚᱣᱟ, ᱡᱮ ᱟᱞᱮ ᱥᱮᱱ ᱫᱚ ᱠᱤᱪᱷᱩ ᱠᱚᱢ ᱧᱚᱜ ᱪᱟᱥ ᱦᱩᱭᱩᱜ ᱠᱟᱱᱟ ᱟᱯᱮ ᱥᱮᱱ ᱠᱟᱹᱴᱤᱡ ᱵᱟᱹᱲᱛᱤ ᱧᱚᱜ ᱦᱩᱭᱩᱜ ᱠᱟᱱᱟ ᱛᱚ, ᱱᱚᱸᱰᱮ ᱠᱷᱚᱱᱜᱮ ᱵᱟᱲᱟᱭ ᱧᱟᱢᱚᱜ ᱠᱟᱱᱟ ᱠᱤ, ᱟᱞᱮ ᱥᱮᱱ ᱠᱷᱚᱱᱟᱜ ᱪᱟᱥ ᱫᱚ ᱟᱯᱮ ᱥᱮᱱ ᱫᱚ ᱢᱤᱫᱴᱟᱝ ᱱᱟᱯᱟᱭ ᱵᱷᱟᱵ ᱛᱮᱜᱮ ᱦᱩᱭᱩᱜ ᱜᱮᱭᱟ ᱟᱨ ᱦᱩᱭᱩᱜ, ᱟᱹᱰᱤᱜᱟᱱ ᱪᱟᱥ ᱠᱚ ᱦᱩᱭᱩᱜ ᱜᱮᱭᱟ᱾ ᱦᱳ ᱤᱧᱦᱚᱸ ᱠᱤᱪᱷᱩᱜᱟᱱ ᱡᱟᱭᱜᱟ ᱫᱩᱧ ᱫᱟᱬᱟ ᱵᱟᱲᱟ ᱟᱠᱟᱫ ᱜᱮᱭᱟ ᱱᱚᱣᱟ, ᱡᱷᱟᱨᱠᱷᱚᱱᱰ ᱨᱮᱭᱟᱜ ᱠᱤᱪᱷᱩᱜᱟᱱ ᱡᱟᱭᱜᱟᱹᱧ ᱫᱟᱸᱬᱟ ᱵᱟᱲᱟ ᱟᱠᱟᱫ ᱜᱮᱭᱟ ᱾ ᱟᱢ ᱡᱟᱸᱦᱟ ᱞᱮᱠᱟ ᱮᱢ ᱞᱟᱹᱭ ᱠᱮᱫᱟ ᱡᱮ ᱚᱱᱛᱮ ᱫᱚ ᱥᱟᱨᱡᱚᱢ ᱵᱤᱨ ᱠᱟᱹᱴᱤᱡ ᱜᱟᱫᱮᱞ ᱜᱮᱭᱟ ᱥᱮ ᱵᱮᱥᱤ ᱜᱮᱭᱟ ᱚᱱᱛᱮ ᱫᱚ ᱥᱟᱹᱨᱤᱜᱮ ᱥᱟᱨᱡᱚᱢ ᱵᱤᱞ ᱫᱚ ᱜᱟᱫᱮᱞ ᱜᱮᱭᱟ ᱟᱨ ᱱᱚᱣᱟ ᱡᱷᱟᱲᱠᱷᱚᱸᱰ ᱡᱟᱯᱟᱜ ᱨᱮ ᱡᱟᱸᱦᱟ ᱳᱭᱮᱥᱴ ᱵᱮᱝᱜᱚᱞ ᱤᱭᱟᱹ ᱢᱮᱱᱟᱜ ᱫᱚ ᱱᱚᱣᱟ ᱯᱩᱨᱩᱞᱤᱭᱟᱹ ᱡᱮᱞᱟᱹ ᱾ ᱯᱩᱨᱩᱞᱤᱭᱟᱹ ᱡᱮᱞᱟᱹᱨᱮ ᱚᱸᱰᱮ ᱢᱟᱛᱚ ᱵᱩᱨᱩ ᱫᱷᱟᱥᱱᱟ ᱤᱭᱟᱹ ᱠᱟᱱᱟ ᱥᱮ ᱟᱨ ᱚᱸᱰᱮ ᱫᱚ ᱡᱟᱹᱥᱛᱤ ᱠᱟᱨᱛᱮ ᱧᱮᱞᱚᱜ-ᱟ᱾ ᱱᱚᱣᱟ ᱢᱩᱨᱩᱫ ᱵᱟᱦᱟ ᱦᱮᱸ ᱢᱩᱨᱩᱫ ᱵᱟᱦᱟ ᱦᱳᱭ
ᱡᱷᱟᱲᱠᱷᱚᱸᱰ ᱥᱮᱫ ᱫᱚ ᱤᱧᱦᱚᱸ ᱥᱮᱱ ᱵᱟᱲᱟᱣ ᱠᱟᱹᱱᱟᱹᱧ ᱟᱨ ᱡᱷᱟᱲᱠᱷᱚᱸᱰ ᱥᱮᱫ ᱫᱚ ᱟᱹᱰᱤᱜᱮ ᱢᱟᱱᱮ ᱡᱟᱸᱦᱟ ᱥᱮᱫ ᱜᱮᱵᱮᱱ ᱠᱚᱭᱚᱜᱟ ᱚᱱᱛᱮ ᱜᱮ ᱢᱩᱨᱩᱫ ᱵᱟᱦᱟ ᱟᱨ ᱢᱟᱛᱠᱚᱢ ᱫᱚ ᱟᱹᱰᱤ ᱡᱟᱹᱥᱛᱤ ᱢᱮᱱᱟᱜᱼᱟ ᱾ ᱟᱨ ᱢᱟᱛᱠᱚᱢ ᱛᱤᱱᱨᱮ ᱱᱚᱣᱟ ᱠᱟᱛᱷᱟ ᱦᱮᱡ ᱮᱱᱟ ᱢᱩᱨᱩᱫ ᱵᱟᱦᱟ ᱥᱚᱸᱜᱮ ᱛᱮ ᱟᱫᱚ ᱟᱞᱮ ᱱᱚᱛᱮ ᱫᱚ ᱦᱟᱜ ᱢᱟᱛᱠᱚᱢ ᱫᱟᱨᱮ ᱠᱚᱫᱚ ᱠᱚᱢ ᱜᱮᱭᱟ᱾ ᱮᱱᱛᱮᱫ ᱞᱟᱦᱟ ᱵᱤᱫᱟᱹᱞ ᱛᱟᱸᱦᱮ ᱠᱟᱱᱟ ᱫᱤᱥᱟᱹ ᱭᱟᱹᱞᱤᱧ ᱟᱹᱞᱤᱧ ᱛᱤᱱᱨᱮ ᱠᱟᱹᱴᱤᱡ ᱞᱤᱧ ᱛᱟᱸᱦᱮ ᱠᱟᱱᱟ ᱾ ᱟᱹᱰᱤ ᱡᱟᱹᱥᱛᱤ ᱾ ᱟᱹᱰᱤ ᱛᱮᱫ ᱜᱮ ᱱᱚᱣᱟ ᱠᱚᱨᱮ ᱢᱟᱛᱠᱚᱢ ᱫᱟᱨᱮ ᱛᱟᱸᱦᱮ ᱠᱟᱱᱟ ᱟᱨ ᱢᱟᱛᱠᱚᱢ ᱨᱮᱱᱟᱜ ᱞᱟᱴᱷᱮ ᱠᱚ ᱵᱮᱱᱟᱣ ᱭᱮᱫ ᱠᱟᱱ ᱛᱟᱸᱦᱮᱱᱟ ᱡᱚᱢᱮᱫ ᱠᱟᱱ ᱛᱟᱸᱦᱮᱱᱟ ᱠᱚ ᱾ ᱚᱱᱟ ᱨᱮᱱᱟᱜ ᱠᱩᱭᱰᱤ ᱛᱟᱸᱦᱮ ᱠᱟᱱᱟ ᱚᱱᱟ ᱨᱮᱱᱟᱜ ᱥᱩᱱᱩᱢ ᱞᱤᱧ ᱧᱮᱞ ᱵᱟᱲᱟ ᱞᱮᱫᱟ ᱾ ᱢᱮᱱᱠᱷᱟᱱ ᱟᱯᱮ ᱥᱮᱫ ᱫᱚ ᱦᱟᱜ ᱪᱮᱫ ᱞᱮᱠᱟ ᱢᱟᱛᱠᱚᱢ ᱫᱟᱨᱮ ᱠᱚ ᱢᱮᱱᱟᱜᱼᱟ ᱱᱤᱛᱚ?
ᱦᱮᱸ ᱟᱞᱮ ᱱᱚᱛᱮ ᱦᱚᱸ ᱢᱟᱛᱠᱚᱢ ᱫᱟᱨᱮ ᱫᱚ ᱦᱟᱸᱜ ᱱᱤᱛᱚᱜ ᱫᱚ ᱡᱟᱹᱥᱛᱤ ᱜᱮ ᱢᱮᱱᱟᱜᱼᱟ ᱟᱞᱮ ᱫᱚ ᱟᱥᱚᱞᱮ ᱦᱮᱸ ᱵᱤᱨ ᱡᱟᱯᱟᱜᱫ ᱨᱮᱱ ᱦᱚᱲ ᱜᱮᱦᱟᱸᱜ ᱱᱤᱛᱚᱜ ᱫᱚ ᱞᱟᱹᱭ ᱜᱟᱱᱚᱜᱼᱟ ᱾ ᱵᱤᱨ ᱡᱟᱯᱟᱜ ᱨᱮᱜᱮ ᱛᱟᱞᱮ ᱚᱲᱟᱜ ᱠᱚᱫᱚ ᱦᱟᱸᱜ ᱾ ᱚᱱᱟ ᱠᱷᱟᱹᱛᱤᱨ ᱛᱮ ᱱᱚᱛᱮ ᱫᱚ ᱵᱤᱥᱤᱨ ᱵᱷᱟᱜᱽ ᱜᱮ ᱤᱭᱟᱹ ᱠᱚᱫᱚ ᱢᱮᱱᱟᱜᱼᱟ ᱢᱟᱛᱠᱚᱢ ᱫᱟᱨᱮ ᱠᱚᱫᱚ ᱾ ᱢᱟᱛᱠᱚᱢ ᱫᱟᱨᱮ, ᱥᱟᱨᱡᱚᱢ ᱫᱟᱨᱮ ᱵᱤᱨ ᱨᱮ ᱡᱟᱦᱟᱸᱴᱟᱜ ᱫᱟᱨᱮ ᱫᱚ ᱡᱟᱹᱥᱛᱤ ᱠᱟᱨᱛᱮ ᱧᱟᱢᱚᱜᱼᱟ ᱚᱱᱟ ᱠᱚᱫᱚᱟᱸᱜ ᱟᱞᱮ ᱫᱚ ᱥᱩᱨ ᱥᱩᱯᱩᱨ ᱨᱮᱜᱮ ᱢᱮᱱᱟᱜ ᱞᱮᱭᱟ ᱾ ᱟᱨ ᱵᱤᱨ ᱠᱚᱨᱮ ᱢᱟᱱᱮ ᱵᱤᱨ ᱠᱚᱨᱮᱱᱟᱜ ᱡᱟᱦᱟᱸ ᱛᱤᱱᱟᱹᱜ ᱤᱭᱟᱹ ᱱᱚᱣᱟ ᱡᱚ ᱠᱚ ᱴᱷᱤᱠ ᱜᱮᱭᱟ, ᱚᱱᱟ ᱠᱚᱦᱟᱸᱜ ᱟᱞᱮ ᱫᱚ ᱦᱟᱸᱜ ᱞᱮ ᱤᱭᱟᱹ ᱧᱟᱢᱮᱫ ᱜᱮᱭᱟ ᱦᱟᱸᱜ ᱵᱤᱨ ᱠᱷᱚᱱᱟᱜ ᱾ ᱟᱨ ᱚᱱᱮ ᱡᱟᱦᱟᱸᱟᱢ ᱞᱟᱹᱭ ᱠᱮᱫᱟ ᱡᱮ ᱢᱟᱛᱠᱚᱢ ᱨᱮ ᱢᱟᱛᱠᱚᱢ ᱞᱟᱴᱷᱮ, ᱢᱟᱛᱠᱚᱢ ᱢᱞᱮᱴᱚ ᱟᱪᱪᱷᱟ ᱱᱚᱣᱟ ᱠᱚᱫᱚ ᱤᱧ ᱦᱚᱧ ᱟᱸᱡᱚᱢ ᱠᱟᱜ-ᱟ, ᱡᱮ ᱱᱚᱣᱟ ᱠᱚᱨᱮᱱᱟᱜ ᱫᱚ ᱱᱚᱝᱠᱟ ᱢᱤᱫᱴᱟᱝ ᱡᱚᱢᱟᱜ ᱠᱚ ᱛᱮᱭᱟᱨ ᱜᱮᱭᱟ ᱢᱮᱱᱛᱮ ᱟᱫᱚ ᱠᱳᱱᱳ ᱫᱤᱱᱚ ᱱᱚᱣᱟ ᱫᱚ ᱦᱮᱸ ᱵᱟᱝ ᱤᱭᱟᱹ ᱦᱩᱭ ᱠᱟᱱᱟ ᱢᱟᱱᱮ ᱵᱟᱝ ᱪᱟᱠᱷᱟ ᱦᱩᱭ ᱠᱟᱱᱟ ᱡᱮ ᱪᱮᱫ ᱞᱮᱠᱟ ᱵᱩᱡᱷᱼ ᱵᱩᱡᱷᱟᱹᱜᱼᱟ ᱥᱮ ᱵᱟᱝ ᱵᱩᱡᱷᱟᱹᱜᱼᱟ ᱠᱷᱟᱹᱞᱤ ᱞᱩᱛᱩᱨ ᱛᱮᱜᱮ ᱠᱷᱟᱹᱞᱤ ᱟᱸᱡᱚᱢ ᱦᱩᱭ ᱠᱟᱱᱟ ᱡᱮ ᱱᱚᱣᱟ ᱫᱚ ᱡᱚᱢᱟᱠᱚ, ᱞᱟᱴᱷᱷᱮ ᱨᱮᱠᱚ ᱡᱚᱢᱟ ᱟᱨ ᱱᱚᱣᱟ ᱞᱮᱴᱚ ᱫᱚ ᱱᱟ ᱡᱟᱦᱟᱸᱮ ᱞᱮᱠᱟ ᱦᱟᱸᱜ ᱱᱮᱛᱟᱨ ᱠᱚ ᱤᱭᱟᱹᱭ ᱫᱟ ᱞᱮᱴᱚᱭᱫᱟ ᱠᱤᱪᱷᱩ ᱫᱚ ᱚᱱᱠᱟᱱ ᱜᱮᱭᱟ ᱟᱨ ᱦᱩᱭᱩᱜ ᱠᱟᱱᱟ ᱚᱱᱟ ᱨᱮᱱᱟᱜ ᱡᱟᱦᱟᱸ ᱤᱭᱟᱹ
ᱢᱟᱱᱮ ᱡᱟᱦᱟᱸᱮ ᱞᱮᱠᱟ ᱟᱹᱭᱠᱟᱹᱣᱚᱜᱼᱟ ᱡᱚᱢ ᱞᱮᱠᱷᱟᱱ ᱟᱨ ᱚᱱᱟ ᱨᱮᱱᱟᱜ ᱫᱚ ᱵᱟᱲᱟᱭ ᱵᱟᱹᱱᱩᱜᱼᱟ ᱫᱟᱫᱟ ᱡᱩᱫᱤ ᱟᱢᱟᱜ ᱚᱱᱠᱟ ᱵᱟᱲᱟᱭ ᱢᱮᱱᱟᱜ ᱠᱷᱟᱱ ᱡᱩᱫᱤ ᱟᱢᱮᱢ ᱦᱮᱸ ᱡᱚᱢ ᱵᱟᱲᱟ ᱟᱠᱟᱫ ᱛᱟᱦᱮᱸᱱ ᱞᱤᱧ
ᱟᱫᱚ ᱡᱚᱢ ᱢᱟ ᱱᱟᱦᱟᱜ ᱟᱹᱰᱤ ᱠᱟᱹᱴᱤᱡ ᱥᱚᱢᱚᱭ ᱜᱮ ᱡᱚᱢ ᱞᱮᱱᱟ ᱟᱫᱚ ᱚᱱᱟ ᱠᱚ ᱴᱮᱥᱴ ᱚᱱᱠᱟ ᱵᱟᱝ ᱤᱭᱟᱹᱜᱼᱟ ᱫᱤᱥᱟᱹᱜᱼᱟ ᱟᱨ ᱱᱮᱛᱟᱨ ᱫᱚ ᱱᱚᱜᱼᱚᱭ ᱛᱤᱱᱨᱮ ᱟᱹᱞᱤᱧᱟᱜ ᱩᱢᱮᱨ ᱯᱨᱟᱭ ᱥᱟᱛ ᱟᱴ ᱵᱚᱪᱷᱚᱨ ᱮ ᱦᱩᱭᱩᱜ ᱠᱟᱱᱟ ᱦᱟᱸᱜ ᱟᱫᱚ ᱚᱱᱟ ᱯᱚᱨ ᱠᱷᱚᱡ ᱫᱚ ᱦᱟᱸᱜ ᱢᱟᱛᱠᱚᱢ ᱞᱟᱴᱷᱮ ᱫᱚ ᱚᱠᱚᱭ ᱦᱚᱸ ᱵᱟᱠᱚ ᱪᱚᱨᱪᱟᱣ ᱟᱠᱟᱜᱼᱟ ᱾ ᱟᱹᱰᱤ ᱡᱟᱹᱥᱛᱤ ᱚᱱᱟ ᱥᱮᱫᱟᱭ ᱧᱚᱜ ᱠᱚ ᱪᱚᱨᱪᱟᱭᱮᱫ ᱠᱟᱱ ᱛᱟᱦᱮᱱᱟ ᱾ ᱟᱨ ᱚᱱᱟ ᱠᱷᱟᱹᱛᱤᱨ ᱛᱮᱜᱮ ᱢᱟᱱᱮ ᱢᱤᱫᱴᱟᱱ ᱚᱠᱟ ᱫᱚ ᱟᱹᱰᱤ ᱵᱷᱟᱜᱽ ᱵᱷᱟᱜᱽ ᱥᱚᱣᱟ ᱚᱱᱟ ᱟᱹᱰᱤ ᱛᱮᱫ ᱜᱮ ᱥᱚᱣᱟ ᱾ ᱱᱚᱣᱟ ᱫᱚ ᱢᱤᱫᱴᱟᱝ ᱚᱱᱟ ᱦᱚᱲᱢᱚ ᱨᱮᱵᱚᱱ ᱞᱟᱜᱟᱣ ᱡᱚᱱᱚᱜᱼᱟ ᱱᱚᱣᱟ ᱠᱷᱚᱡ ᱦᱚᱸ ᱛᱤᱥ ᱜᱮᱭᱟ ᱯᱟᱥᱮᱡ ᱱᱚᱣᱟ ᱥᱚ ᱫᱚ ᱾ ᱟᱫᱚ ᱱᱚᱜᱼᱚᱭ ᱱᱤᱭᱟᱹ ᱥᱳ ᱜᱮ ᱟᱹᱰᱤ ᱡᱟᱹᱥᱛᱤ ᱟᱹᱭᱠᱟᱹᱜᱼᱟ ᱾ ᱟᱫᱚ ᱱᱟᱦᱟᱜ ᱱᱮᱛᱟᱨ ᱫᱚ ᱟᱭᱢᱟ ᱚᱱᱠᱟ ᱵᱤᱥ ᱵᱤᱥ ᱥᱮᱨᱢᱟ ᱜᱟᱱ ᱜᱮᱞᱵᱟᱨ ᱥᱮᱨᱢᱟ ᱯᱩᱨᱟᱹᱣ ᱮᱱᱟ ᱥᱮ ᱚᱱᱟ ᱠᱷᱚᱡ ᱦᱚᱸ ᱢᱤᱫ ᱡᱩᱜᱽ ᱠᱷᱚᱡ ᱦᱚᱸ ᱡᱟᱹᱥᱛᱤᱭᱮᱱᱟ ᱚᱱᱟ ᱡᱚᱢ ᱜᱮ ᱵᱟᱝ ᱦᱩᱭ ᱟᱫᱚ ᱚᱱᱟ ᱛᱮ ᱠᱷᱩᱵ ᱮᱠᱴᱟ ᱤᱭᱟᱹ ᱵᱟᱝ ᱵᱩᱡᱷᱟᱹᱜᱼᱟ ᱟᱫᱚ ᱚᱱᱮ ᱛᱤᱱ ᱨᱮ ᱢᱟᱛᱠᱚᱢ ᱵᱟᱦᱟ ᱧᱩᱨᱦᱟᱹᱜᱼᱟ ᱡᱚ ᱛᱮ ᱟᱫᱚ ᱚᱠᱟ ᱫᱚ ᱵᱟᱦᱟ ᱵᱚᱱ ᱢᱮᱛᱟᱜᱼᱟ ᱚᱠᱟ ᱠᱚ ᱞᱟᱴᱷᱮᱭᱟ ᱚᱱᱟ ᱜᱮ ᱢᱤᱫᱵᱟᱨ ᱡᱚᱢ ᱵᱟᱲᱟ ᱡᱚᱢ ᱵᱟᱲᱟ ᱦᱩᱭᱩᱜ ᱠᱟᱱᱟ ᱱᱮᱛᱟᱨ ᱫᱚ ᱦᱟᱸᱜ ᱡᱟᱦᱟᱸ ᱨᱤᱧ ᱧᱟᱢ ᱞᱮᱠᱷᱟᱡ ᱫᱚ ᱦᱟᱞᱟᱝ ᱠᱟᱛᱮᱜ ᱡᱚᱢ ᱵᱟᱲᱟᱭᱮᱫᱟ ᱱᱮᱛᱟᱨ ᱫᱚ
ᱟᱪᱪᱷᱟ ᱟᱪᱪᱷᱟ ᱫᱟᱫᱟ ᱚᱱᱟ ᱤᱭᱟᱹ ᱢᱟᱛᱠᱚᱢ ᱢᱟᱛᱚ ᱯᱳᱭᱞᱳ ᱫᱚ ᱦᱟᱸᱜ ᱤᱧᱫᱩᱧ ᱢᱚᱱᱮᱭᱮᱫ ᱛᱟᱦᱮᱸᱱᱟ ᱡᱮ ᱢᱟᱛᱠᱚᱢ ᱫᱟᱜ ᱢᱤᱫ ᱨᱚᱠᱚᱢ ᱯᱷᱚᱞ ᱠᱟᱱᱟ ᱟᱫᱚ ᱛᱟᱭᱚᱢ ᱛᱤᱧ ᱵᱟᱲᱟᱭ ᱠᱮᱫᱟ ᱡᱮ ᱵᱟᱝ ᱚᱱᱟ ᱫᱚ ᱵᱟᱦᱟ ᱠᱟᱱᱟ ᱚᱱᱟ ᱫᱚ ᱢᱟᱛᱠᱚᱢ ᱵᱟᱦᱟ ᱠᱟᱱᱟ ᱟᱨ ᱚᱱᱟ ᱫᱚ ᱛᱟᱭᱚᱢ ᱫᱟᱨᱟᱢ ᱛᱮ ᱚᱱᱟ ᱠᱩᱭᱰᱤ ᱠᱩᱭ ᱰᱤ ᱢᱮᱱᱛᱮ ᱢᱤᱫᱴᱟᱝ ᱡᱚ ᱦᱩᱭᱩᱜᱼᱟ ᱚᱱᱟ ᱦᱮᱸ ᱟᱫᱚ ᱱᱚᱣᱟ ᱫᱚ ᱛᱤᱱᱟᱹᱜ ᱥᱟᱹᱨᱤᱭᱟ
ᱦᱮᱸ ᱠᱩᱭᱰᱤ ᱡᱚᱜᱼᱟ ᱟᱫᱚ ᱡᱚ ᱠᱟᱛᱮᱫ ᱫᱚ ᱮᱱᱛᱮᱫ ᱱᱮᱛᱟᱨ ᱫᱚ ᱚᱠᱚᱭ ᱦᱚᱸ ᱵᱟᱠᱚ ᱱᱟᱲ ᱪᱟᱬᱫᱟ ᱱᱚᱣᱟ ᱥᱩᱱᱩᱢ ᱫᱚ ᱟᱫᱚ ᱥᱮᱫᱟᱭ ᱫᱚᱠᱚ ᱠᱚᱢ ᱨᱮᱱᱟᱜ ᱚᱠᱟ ᱠᱩᱩᱭᱰᱤ ᱛᱟᱦᱮᱸᱱᱟ ᱚᱱᱟ ᱠᱚ ᱥᱩᱱᱩᱢ ᱠᱚ ᱞᱮᱱ ᱦᱚᱪᱚᱭᱮᱫ ᱠᱟᱱ ᱛᱟᱦᱮᱸᱱᱟ ᱟᱨ ᱥᱩᱱᱩᱢ ᱠᱚ ᱱᱟᱲ ᱪᱟᱬᱮᱜ ᱠᱟᱱ ᱛᱟᱦᱮᱸᱱᱟ ᱚᱠᱚᱭ ᱫᱚ ᱪᱮᱫ ᱨᱮᱪᱚ ᱠᱚ ᱞᱟᱜᱟᱣᱟ ᱦᱟᱱᱟ ᱨᱮ ᱱᱚᱣᱟ ᱨᱮ ᱟᱫᱚ ᱱᱮᱛᱟᱨ ᱫᱚ ᱚᱱᱠᱟ ᱦᱚᱸ ᱵᱟᱝ ᱧᱮᱞᱚᱜ ᱠᱟᱱᱟ ᱟᱨ ᱱᱤᱛᱚᱜ ᱫᱚ ᱡᱟᱹᱥᱛᱤ ᱠᱟᱭᱛᱮ ᱟᱵᱚ ᱦᱚᱸᱵᱚᱱ ᱮ ᱡᱩᱜᱽ ᱥᱚᱸᱜᱮ ᱛᱮ ᱟᱵᱚᱣᱟᱜ ᱥᱟᱱᱟᱢ ᱯᱷᱮᱨᱟᱣ ᱪᱟᱵᱟᱭᱮᱱᱟ ᱟᱨ ᱚᱱᱟ ᱠᱷᱟᱹᱛᱤᱨ ᱛᱮ ᱟᱭᱢᱟ ᱡᱤᱱᱤᱥ ᱦᱟᱜ ᱟᱫ ᱪᱟᱞᱟᱜ ᱠᱟᱱᱟ ᱟᱵᱚᱣᱟᱜ ᱱᱚᱣᱟ ᱥᱚᱢᱟᱡᱽ ᱠᱷᱚᱱ ᱟᱫᱚ ᱱᱚᱣᱟ ᱫᱚ ᱫᱩᱠ ᱟᱨ ᱫᱩᱠ ᱨᱮᱱᱟᱜ ᱠᱟᱛᱷᱟ ᱠᱟᱱ ᱜᱮᱭᱟ ᱮᱱᱛᱮ ᱟᱹᱰᱤᱜᱟᱱ ᱡᱤᱱᱤᱥ ᱢᱤᱫ ᱫᱤᱱ ᱦᱤᱞᱳᱜ ᱦᱟᱸᱜ ᱠᱤᱥᱟᱹ ᱞᱮᱠᱟ ᱵᱚᱱ ᱟᱹᱭᱠᱟᱹᱣᱟ ᱜᱤᱫᱽᱨᱟᱹ ᱚᱠᱚᱭ ᱠᱚ ᱟᱵᱚᱨᱮᱱ ᱦᱟᱯᱮᱱ ᱠᱟᱱ ᱫᱤᱱ ᱨᱮ ᱯᱤᱲᱦᱤ ᱠᱚ ᱦᱤᱡᱩᱜ ᱠᱟᱱ ᱱᱩᱠᱩ ᱫᱚ ᱦᱟᱸᱜ ᱱᱚᱣᱟ ᱠᱚᱫᱚ ᱢᱤᱫᱴᱟᱝ ᱠᱤᱥᱟᱹ ᱞᱮᱠᱟ ᱠᱩᱫᱩᱢ ᱞᱮᱠᱟ ᱠᱚ ᱵᱩᱡᱷᱟᱹᱣᱟ ᱢᱮᱱᱠᱷᱟᱱ ᱞᱟᱹᱭᱛᱮᱭ ᱯᱟᱹᱛᱭᱟᱹᱜᱼᱟ ᱥᱮ ᱧᱮᱞᱛᱮ ᱧᱮᱞ ᱩᱨᱩᱢᱟ ᱚᱠᱟᱴᱟᱜ ᱜᱮ ᱵᱟᱝ ᱵᱩᱡᱷᱟᱹᱜᱼᱟ ᱦᱟᱸᱜ ᱡᱟᱦᱟᱸᱛᱤᱥ ᱟᱫᱚ ᱚᱱᱟᱛᱮ ᱱᱚᱣᱟ ᱱᱤᱛ ᱦᱚᱸ ᱥᱚᱢᱚᱭ ᱢᱮᱱᱟᱜ ᱛᱟᱵᱚᱱᱟ ᱱᱤᱛ ᱦᱚᱸ ᱟᱵᱚᱨᱮᱱ ᱯᱤᱲᱦᱤ ᱵᱚᱱ ᱧᱮᱞ ᱦᱚᱪᱚ ᱫᱟᱲᱮ ᱟᱠᱚᱣᱟ ᱱᱚᱣᱟ ᱵᱚᱱ ᱠᱩᱨᱩᱢᱩᱴᱩᱭᱟ ᱮᱱᱛᱮ ᱛᱤᱦᱤᱧ ᱞᱮᱠᱟ ᱱᱚᱣᱟ ᱵᱚᱱ ᱠᱩᱨᱩᱢᱩᱴᱩᱭᱮᱫᱟ ᱟᱵᱚᱣᱟᱜ ᱥᱟᱱᱟᱢ ᱯᱞᱟᱴᱯᱷᱨᱚᱢ ᱨᱮ ᱟᱹᱜᱩ ᱞᱟᱹᱜᱤᱫ ᱛᱮ ᱟᱵᱚᱣᱟᱜ ᱥᱟᱱᱛᱷᱟᱞᱤ ᱟᱲᱟᱝ ᱚᱱᱠᱟ ᱜᱮ ᱱᱤᱭᱟᱹ ᱠᱚᱦᱚᱸ ᱡᱩᱫᱤ ᱵᱚᱱ ᱥᱟᱵ ᱨᱟᱠᱟᱵ ᱟᱹᱜᱩᱭᱟ ᱛᱟᱦᱚᱞᱮ ᱟᱹᱰᱤ ᱢᱚᱸᱪᱚᱜᱼᱟ ᱟᱯᱟᱥᱮᱫ ᱤᱧ ᱥᱮᱫ ᱠᱷᱚᱡ ᱱᱚᱣᱟᱧ ᱢᱮᱱᱟ
ᱦᱮᱸ ᱟᱞᱮ ᱥᱮᱱ ᱫᱚ ᱦᱟᱸᱜ ᱱᱚᱜᱼᱚᱭ ᱱᱤᱛᱚᱜ ᱫᱚ ᱵᱚᱸᱜᱟ ᱵᱩᱨᱩ ᱨᱮᱱᱟᱜ ᱟᱵᱚᱣᱟᱜ ᱚ ᱟᱵᱚ ᱥᱟᱱᱛᱟᱲ ᱠᱚᱣᱟᱜ ᱦᱚᱸᱛᱚ
ᱦᱮᱸ
ᱜᱮᱞᱵᱟᱨ ᱪᱟᱸᱫᱳ ᱨᱮᱦ ᱦᱟᱜ ᱜᱮᱞᱵᱟᱨ ᱜᱚᱴᱟᱝ ᱜᱮ ᱯᱚᱨᱚᱵᱽ ᱛᱟᱵᱚ ᱟᱞᱮ ᱥᱮᱱ ᱫᱚ ᱱᱚᱜᱼᱚᱭ ᱱᱤᱛᱚᱜ ᱫᱚ ᱦᱟᱸᱜ ᱤᱭᱟᱹ ᱠᱚ ᱢᱟᱱᱟᱣᱫᱟ ᱢᱟᱜᱽ ᱢᱚᱬᱮ ᱠᱚ ᱢᱟᱱᱟᱣᱫᱟ ᱟᱵᱟᱨ ᱱᱚᱣᱟ ᱵᱟᱝᱞᱟ ᱨᱮᱱᱟᱜ ᱟᱥᱤᱱ ᱪᱟᱸᱫᱳ ᱦᱟᱸᱜ ᱡᱟᱦᱟᱸ ᱵᱚᱱ ᱞᱟᱹᱭᱫᱟ ᱚᱱᱟᱴᱟᱜ ᱛᱚ ᱟᱞᱮ ᱫᱚ ᱞᱮ ᱢᱟᱱᱟᱣᱫᱟ ᱟᱨ ᱠᱤᱪᱷᱩᱜᱟᱱ ᱴᱚᱴᱷᱟ ᱨᱮᱫᱚ ᱚᱱᱟ ᱥᱚᱦᱨᱟᱭ ᱫᱚ ᱩᱱᱠᱩ ᱫᱚ ᱟᱞᱮ ᱡᱚᱠᱷᱚᱱ ᱥᱟᱠᱨᱟᱛ ᱞᱮ ᱢᱟᱱᱟᱣᱟ ᱢᱟᱱᱮ ᱫᱚ ᱱᱚᱣᱟ ᱯᱳᱥ ᱪᱟᱸᱫᱳ ᱨᱮ
ᱦᱮᱸ
ᱩᱱᱠᱩ ᱫᱚ ᱚᱱᱮ ᱚᱱᱟ ᱪᱟᱸᱫᱚ ᱠᱚ ᱢᱟᱱᱟᱣᱮᱫ ᱛᱟᱦᱮᱱᱟ ᱟᱨ ᱱᱤᱛᱚᱜ ᱫᱚ ᱟᱞᱮ ᱫᱚ ᱦᱟᱸᱜ ᱱᱚᱜᱼᱚ ᱱᱚᱣᱟ ᱞᱮᱠᱮᱫ ᱫᱩᱧ ᱢᱟᱜᱽ ᱢᱚᱬᱮᱜ ᱠᱟᱱᱟᱞᱮ ᱟᱨ ᱟᱯᱮ ᱥᱮᱱ ᱫᱚ ᱱᱚᱣᱟ ᱢᱟᱜᱽ ᱢᱚᱬᱮ ᱯᱚᱨᱚᱵᱽ ᱫᱚ ᱦᱩᱭᱩᱜ ᱜᱮᱭᱟ ᱥᱮ ᱵᱟᱝ
ᱟᱞᱮ ᱥᱮᱫ ᱫᱚ ᱦᱟᱸᱜ ᱢᱟᱜᱽ ᱢᱚᱬᱮ ᱱᱚᱣᱟ ᱯᱚᱨᱚᱵᱽ ᱢᱮᱱ ᱛᱮᱫᱚ ᱛᱮᱫᱚ ᱵᱟᱝ ᱜᱮ ᱞᱟᱲᱪᱟᱲ ᱦᱩᱭᱩᱜᱼᱟ ᱟᱨ ᱱᱚᱣᱟ ᱫᱚ ᱟᱭᱢᱟ ᱦᱚᱲ ᱜᱮ ᱵᱟᱝ ᱵᱟᱰᱟᱭ ᱨᱮ ᱢᱮᱱᱟᱜ ᱠᱚᱣᱟ ᱟᱨ ᱢᱤᱫ ᱫᱤᱱ ᱦᱤᱞᱳᱜ ᱫᱚ ᱪᱮᱫᱟᱜ ᱛᱤᱦᱤᱧ ᱠᱷᱚᱱ ᱜᱮ ᱥᱮ ᱪᱟᱞᱟᱣᱮᱱ ᱫᱤᱱ ᱠᱷᱚᱱ ᱜᱮ ᱱᱚᱣᱟ ᱫᱚ ᱵᱟᱹᱭ ᱵᱟᱹᱭ ᱛᱮ ᱢᱚᱦᱚᱨ ᱢᱮᱴᱟᱜ ᱠᱟᱱᱟ ᱱᱚᱣᱟ ᱟᱵᱚ ᱥᱚᱢᱟᱡᱽ ᱨᱮ ᱟᱫᱚ ᱟᱥ ᱞᱤᱧ ᱫᱚᱦᱚᱭᱟ ᱟᱨ ᱟᱹᱞᱤᱧᱟᱜ ᱯᱟᱹᱛᱭᱟᱹᱣ ᱢᱮᱱᱟᱜᱼᱟ ᱫᱤᱨᱜᱚ ᱯᱟᱹᱛᱭᱟᱹᱣ ᱥᱮ ᱟᱹᱰᱤ ᱜᱟᱹᱦᱤᱨ ᱯᱟᱹᱛᱭᱟᱹᱣ ᱢᱮᱱᱟᱜᱼᱟ ᱟᱯᱮ ᱠᱚ ᱞᱟᱹᱜᱤᱫ ᱛᱮ ᱥᱚᱢᱚᱭ ᱦᱚᱸ ᱵᱤᱛᱟᱹᱜ ᱠᱟᱱᱟ ᱟᱨ ᱱᱚᱣᱟ ᱥᱚᱴ ᱥᱮ ᱠᱟᱹᱴᱤᱡ ᱥᱚᱢᱚᱭ ᱨᱮᱜᱮ ᱟᱹᱰᱤ ᱩᱥᱟᱹᱨᱟ ᱨᱚᱲ ᱠᱟᱛᱮ ᱛᱮᱦᱮᱧᱟᱹᱜ ᱱᱚᱣᱟ ᱫᱚᱞᱟᱝ ᱢᱩᱪᱟᱹᱫᱟ ᱮᱱᱛᱮ ᱱᱚᱛᱮ ᱫᱚ ᱢᱟᱜ ᱢᱚᱬᱮ ᱵᱟᱝ ᱪᱟᱞᱟᱜ-ᱟ ᱱᱚᱣᱟ ᱠᱷᱟᱹᱛᱤᱨ ᱛᱮᱜᱮ ᱱᱚᱛᱮᱱ ᱠᱚ ᱦᱚᱲ ᱱᱩᱱᱟᱹᱜ ᱜᱮᱠᱚ ᱞᱟᱦᱟᱭᱮᱱ ᱵᱟᱝ ᱫᱚᱠᱚ ᱪᱤᱠᱟᱹᱭᱮᱱ ᱟᱯᱱᱟᱨ ᱟᱹᱨᱤᱪᱟᱹᱞᱤ ᱦᱚᱸᱠᱚ ᱵᱚᱫᱚᱞ ᱠᱮᱫᱟ ᱟᱫᱚ ᱥᱟᱱᱟᱢᱟᱜ ᱜᱮ ᱡᱚᱠᱷᱚᱱ ᱵᱚᱫᱚᱞᱚᱜ ᱠᱟᱱᱟ ᱟᱫᱚ ᱪᱮᱠᱟᱛᱮ ᱫᱤᱥᱟᱹ ᱦᱤᱡᱩᱜ-ᱟ ᱟᱨ ᱪᱤᱠᱟᱛᱮ ᱜᱤᱫᱽᱨᱟᱹ ᱠᱚᱵᱚᱱ ᱞᱟᱹᱭ ᱫᱟᱲᱮᱭᱟᱠᱚᱣᱟ ᱟᱫᱚ ᱡᱟᱹᱨᱩᱲ ᱱᱚᱣᱟ ᱱᱟᱢᱵᱟᱨ ᱨᱮ ᱦᱟᱸᱜ ᱯᱷᱨᱤ ᱴᱟᱭᱤᱢ ᱛᱮ ᱮᱢᱱᱤ ᱱᱚᱨᱢᱟᱞ ᱠᱚᱞ ᱛᱮ ᱦᱟᱸᱜ ᱟᱵᱮᱱ ᱞᱤᱧ ᱠᱚᱞ ᱟᱵᱮᱱᱟ
ᱟᱪᱪᱷᱟ
ᱟᱨ ᱱᱟᱦᱟᱜ ᱱᱤᱛᱳᱜ ᱫᱚ ᱡᱚᱢ ᱵᱟᱲᱟ ᱠᱚᱫᱚ ᱦᱩᱭᱱᱟ
ᱞᱟᱹᱭ ᱫᱟᱞᱤᱧ ᱱᱤᱛᱚᱜ ᱫᱚ ᱜᱮᱞ ᱢᱤᱫ ᱜᱮᱞ ᱦᱩᱭ ᱠᱟᱱᱟ ᱱᱤᱛᱚᱜ ᱫᱚ ᱤᱭᱟᱹᱭ ᱵᱤᱱ ᱜᱮᱫ ᱵᱤᱱ
ᱚ ᱦᱮᱸ ᱦᱮᱸ ᱴᱷᱤᱠ ᱴᱷᱤᱠ ᱴᱷᱤᱠ